ᱦᱮᱞᱳ
ᱦᱮᱞᱳ᱾
ᱚ ᱡᱚᱦᱟᱨ ᱜᱮ᱾
ᱦᱮᱸ ᱡᱚᱦᱟᱨ ᱜᱮ᱾
ᱦ
ᱫᱤᱭᱮ ᱪᱮᱫ ᱠᱚ ᱪᱤᱠᱟᱹᱭᱮᱫᱟ᱾
ᱱᱚᱜ-ᱚᱭ ᱜᱟᱛᱮ ᱠᱚ ᱥᱟᱶ ᱫᱩᱲᱩᱵᱽ ᱦᱩᱭ ᱟᱠᱟᱱᱟ᱾
ᱚᱻ ᱫᱤᱭᱮ ᱢᱚᱸᱡᱽ ᱵᱟᱲᱟ ᱜᱮᱭᱟ ᱯᱮ ᱚᱲᱟᱜ ᱠᱚᱨᱮᱫ ᱫᱚ?
ᱮᱠᱫᱚᱢ ᱢᱚᱸᱡᱽ ᱵᱟᱲᱟ ᱜᱮᱭᱟ ᱟᱯᱮ ᱠᱚ ᱪᱮᱫ ᱞᱮᱠᱟ᱾
ᱦᱚᱭ ᱟᱞᱮ ᱦᱚᱸ ᱱᱤᱭᱟᱹ ᱫᱷᱟᱹᱵᱤᱡ ᱫᱚ ᱢᱚᱸᱡᱽ ᱵᱟᱲᱟ ᱜᱮ᱾ ᱟᱨ ᱟᱯᱮ ᱚᱱᱛᱮ ᱫᱚ ᱫᱟᱜ ᱡᱟᱹᱲᱤ ᱫᱚ ᱵᱟᱭ ᱫᱟᱜ ᱡᱟᱹᱲᱤᱭᱮᱫᱟ᱾
ᱦᱚᱸᱜ-ᱛᱚ ᱡᱟᱹᱯᱩᱫ ᱟᱠᱟᱜ-ᱮ ᱫᱟᱜ ᱢᱟᱛᱚ ᱵᱟᱭ ᱫᱟᱜ ᱮᱜ ᱠᱟᱱ ᱠᱷᱟᱹᱞᱤ ᱱᱟᱥᱮ ᱱᱟᱥᱮ ᱫᱟᱜᱮᱫ ᱠᱟᱱ᱾
ᱚ ᱟᱪᱪᱷᱟ ᱛᱮᱦᱮᱸᱧ ᱫᱚᱸ ᱛᱟᱦᱚᱸᱞᱮ ᱟᱯᱮ ᱚᱱᱛᱮ ᱫᱚ ᱫᱟᱜ
ᱦᱚᱭ ᱡᱟᱹᱯᱩᱫ ᱮ ᱞᱟᱜᱟᱣ ᱠᱟᱜ
ᱦ
ᱦᱮᱸ ᱦᱚᱞᱟ ᱜᱤ ᱧᱤᱫᱟᱹ ᱥᱮᱫ ᱛᱮ ᱵᱷᱟᱜᱤ ᱫᱟᱜ ᱟᱠᱟᱫ ᱛᱮ᱾ ᱛᱦᱤᱧ ᱫᱚ ᱵᱟᱭ ᱫᱟᱜ ᱟᱠᱟᱜ-ᱟ᱾
ᱚ ᱟᱪᱪᱷᱟ ᱛᱟᱦᱚᱞᱮ ᱦᱩᱲᱩ ᱨᱚᱦᱚᱭ ᱫᱚᱯᱮ ᱮᱛᱚᱦᱚᱵ ᱠᱮᱫᱟ ᱥᱮ ᱵᱟᱝ ᱾
ᱟᱹᱣᱨᱤ ᱟᱯᱮ ᱠᱚᱜᱮ ᱮᱦᱚᱵ ᱠᱮᱜ-ᱟ ᱥᱮ ᱵᱟᱝ ᱾
ᱵᱟᱝ ᱟᱞᱮ ᱦᱚᱸ ᱟᱣᱨᱤ
ᱠᱟᱹᱢᱤ ᱠᱚ ᱵᱟᱝ ᱞᱟᱜᱟᱜ ᱠᱟᱱᱟ ᱥᱮ ᱾
ᱦᱩᱲᱩ ᱨᱚᱦᱚᱭ ᱢᱟ ᱡᱟᱹᱥᱛᱤ ᱫᱟᱜ ᱞᱟᱜᱟᱜ-ᱟ ᱥᱮ ᱾
ᱦᱚᱭ
ᱚ ᱚᱠᱟ ᱠᱚᱨᱮ ᱫᱩᱲᱩᱵ ᱵᱟᱲᱟ ᱦᱩᱭ ᱠᱟᱱᱛᱮ ᱚᱲᱟᱜ ᱨᱮᱜᱮ ᱾
ᱦᱳᱭ ᱚᱲᱟᱜ ᱠᱚᱨᱮ ᱜᱮ ᱱᱤᱭᱟᱹ ᱫᱷᱟᱹᱵᱤᱡ ᱫᱚ ᱟᱫᱚ ᱱᱟᱥᱮᱱᱟᱜ ᱛᱮᱦᱮᱧ ᱢᱟ ᱢᱚᱸᱡᱽ ᱵᱩᱡᱷᱟᱹᱜ ᱠᱟᱱ ᱩᱱᱟᱹᱜ ᱫᱤᱱ ᱢᱤᱫ ᱛᱮ ᱡᱟᱹᱯᱩᱫ ᱠᱮᱫᱟ ᱥᱮ ᱮᱠᱫᱚᱢ ᱢᱚᱸᱡᱽ ᱵᱟᱝ ᱵᱩᱡᱷᱟᱹᱜ ᱠᱟᱱᱟ ᱾ ᱞᱟᱭᱤᱱ ᱠᱚᱦᱚᱸ ᱵᱟᱝ ᱛᱟᱦᱮᱱ ᱛᱟᱦᱮᱱᱟ ᱾ ᱟᱞᱮ ᱱᱚᱛᱮ ᱢᱟ ᱱᱟᱥᱮᱭᱟᱜ ᱫᱟᱜ ᱡᱟᱹᱲᱤ ᱞᱮᱠᱷᱟᱱ ᱞᱟᱹᱭᱤᱱ ᱜᱮ ᱵᱟᱝ ᱛᱟᱦᱮᱸᱱ ᱾
ᱟᱪᱪᱷᱟ ᱟᱞᱮ ᱥᱮᱫ ᱦᱚᱸ ᱮᱱᱠᱟ ᱜᱮ ᱾
ᱚ ᱫᱤᱭᱮ ᱟᱯᱮ ᱚᱱᱛᱮ ᱫᱚ ᱥᱮᱨᱢᱟ ᱡᱟᱹᱲᱤ ᱟᱥᱛᱮ ᱜᱮᱯᱮ ᱦᱩᱲᱩ ᱯᱮ ᱨᱚᱦᱚᱭ ᱛᱟᱦᱮᱱᱟ ᱥᱮ ᱱᱚᱝᱠᱟ ᱢᱤᱱᱤ ᱠᱚ ᱥᱟᱢᱟᱨᱥᱮᱟᱞ ᱠᱚ ᱢᱮᱱᱟᱜ-ᱟ ᱾
ᱵᱟ ᱵᱟᱦ ᱥᱮᱨᱢᱟ ᱡᱟᱹᱲᱤ ᱛᱮᱜᱮ ᱾
ᱚ ᱟᱫᱚ ᱦᱩᱲᱩ ᱜᱮ ᱟᱱᱟᱡ ᱥᱚᱵᱡᱤ ᱠᱚ
ᱵᱟ ᱥᱚᱵᱽᱡᱤ ᱠᱚ ᱥᱚᱵᱽᱡᱤ ᱫᱚ ᱚᱱᱮ ᱚᱱᱠᱟ ᱚᱲᱟᱜ ᱠᱚᱨᱮ ᱡᱚᱢ ᱵᱟᱲᱟ ᱞᱮᱠᱟ ᱾
ᱚ ᱟᱫᱚ ᱚᱱᱟ ᱫᱚ ᱪᱮᱜ ᱫᱟᱜ ᱛᱮᱯᱮ ᱪᱟᱥ ᱛᱟᱦᱮᱱᱟ ᱾
ᱚᱱᱟ ᱫᱚ ᱚᱲᱟᱜ ᱨᱮᱜᱮ ᱠᱚᱞ ᱦᱮᱱᱟᱜ ᱛᱮ ᱚᱱᱟᱛᱴ ᱛᱮᱜᱮ ᱾
ᱟᱪᱪᱷᱟ ᱦᱳᱭ ᱦᱳᱭ ᱦᱳᱭ ᱾
ᱟᱫᱚ ᱱᱟᱥᱮᱼᱱᱟᱥᱮ ᱩᱛᱩ ᱡᱚᱢ ᱞᱮᱠᱟ ᱥᱚᱵᱽᱡᱤ ᱢᱟ ᱚᱲᱟᱜ ᱨᱮᱱᱟᱜ ᱚᱱᱟ ᱫᱩᱞ ᱫᱟᱜ ᱛᱮᱜᱮ ᱦᱩᱭᱩᱜᱼᱟ ᱫᱚᱢᱮ ᱡᱟᱹᱥᱛᱤ ᱢᱟ ᱫᱟᱜ ᱵᱟᱝ ᱞᱟᱜᱟᱜᱼᱟ ᱥᱮ᱾
ᱦᱳᱭ
ᱟᱯᱮ ᱠᱚᱫᱚ ᱪᱤᱜ ᱠᱚᱯᱮ ᱪᱟᱥ ᱵᱟᱲᱟᱭ ᱛᱮ ᱾
ᱟᱞᱮ ᱱᱚᱛᱮ ᱫᱚ ᱟᱞᱮ ᱱᱚᱛᱮ ᱢᱟ ᱥᱩᱨ ᱥᱩᱯᱩᱨ ᱠᱚᱨᱮ ᱚᱝᱠᱟ ᱜᱟᱰᱟ ᱠᱚ ᱢᱮᱱᱟᱜ ᱜᱮ ᱫᱟᱜ ᱨᱮᱱᱟᱜ ᱢᱟ ᱵᱮᱵᱚᱥ ᱛᱟ ᱢᱮᱱᱟᱜ ᱜᱮᱭᱟ ᱟᱞᱮ ᱱᱚᱛᱮ ᱫᱚ ᱥᱚᱵᱽᱡᱤ ᱠᱚ ᱢᱚᱸᱡᱽ ᱜᱮ ᱦᱩᱭᱩᱜᱼᱟ ᱟᱨᱠᱤ ᱥᱟᱱᱟᱢ ᱥᱚᱵᱽᱡᱤ ᱠᱚᱜᱮ ᱾ ᱚᱝᱠᱟ ᱞᱮᱠᱟ ᱫᱟᱜ ᱨᱮᱱᱟᱜ ᱮᱴᱠᱮᱴᱚᱬᱮ ᱢᱟ ᱵᱟᱹᱱᱩᱜᱼᱟ ᱟᱞᱮ ᱱᱚᱛᱮ ᱫᱚ ᱾
ᱚ ᱟᱯᱮ ᱫᱚ ᱚᱠᱟ ᱰᱤᱥᱴᱤᱠᱴ ᱯᱟᱲᱟᱜ ᱛᱮ
ᱟᱞᱮ ᱫᱚ ᱱᱚᱣᱟ ᱵᱟᱸᱠᱩᱲᱟ ᱰᱤᱥᱴᱤᱠ ᱠᱟᱱᱟᱞᱮ ᱟᱨ ᱟᱯᱮ ᱫᱚ
ᱦᱚᱸ ᱟᱞᱮ ᱫᱚ ᱟᱥᱟᱱ ᱥᱳᱞ ᱾
ᱚ ᱟᱪᱪᱷᱟ ᱾ ᱫᱤᱭᱮ ᱛᱟᱦᱞᱮ ᱟᱯᱮ ᱚᱱᱛᱮ ᱫᱚ ᱚᱞᱪᱤᱠᱤ ᱠᱚ ᱛᱤᱱᱟᱹᱜ ᱡᱷᱟᱹᱞ ᱯᱟᱥᱱᱟᱣ ᱠᱟᱱᱟ ᱾
ᱚᱞ ᱪᱤᱠᱤ ᱫᱚ ᱯᱟᱥᱱᱟᱣ ᱠᱟᱱ ᱜᱮᱭᱟ ᱾ ᱟᱹᱛᱩ ᱠᱚᱨᱮ ᱯᱟᱲᱦᱟᱜ ᱛᱟᱦᱮᱸᱜ ᱜᱮᱠᱚ ᱤᱧ ᱜᱤ ᱵᱟᱹᱧ ᱯᱟᱲᱦᱟᱣ ᱠᱟᱱᱛᱮ ᱤᱧ ᱛᱷᱚᱲᱟ ᱵᱚᱦᱳᱛ
ᱢᱟᱱᱮ ᱱᱚᱝᱠᱟ ᱦᱤᱰᱤ ᱦᱩᱰᱤᱧ ᱤᱥ
ᱠᱮᱢᱯ ᱠᱚ ᱢᱮᱱᱟᱜ ᱜᱮᱭᱟ᱾
ᱢᱮᱱᱫᱟᱹᱧ ᱦᱩᱰᱤᱧ ᱤᱥᱠᱩᱞ ᱠᱚᱨᱮ ᱦᱚᱸ ᱮᱛᱚᱦᱚᱵ ᱟᱠᱟᱱᱟ ᱪᱤᱠᱤᱛᱮ ᱥᱮ ᱱᱚᱝᱠᱟ ᱠᱚᱞᱮᱡᱽ ᱠᱚᱨᱮ ᱜᱮ ᱢᱮᱱᱟᱜᱼᱟ?
ᱵᱟᱝ ᱵᱟ ᱦᱩᱰᱤᱝ ᱤᱥᱠᱩᱞ᱾
ᱦᱩᱰᱤᱧ ᱤᱥᱠᱩᱞ ᱠᱷᱚᱱᱟᱜ ᱜᱮ ᱮᱛᱚᱦᱚᱜ ᱠᱟᱱᱟ᱾
ᱦᱳᱭ ᱦᱳᱭ᱾
ᱚ ᱢᱟᱱᱮ ᱞᱟᱹᱴᱩ ᱤᱥᱠᱩᱞ ᱨᱮᱦᱚᱸ ᱢᱮᱱᱟᱜᱼᱟ᱾ ᱥᱮ ᱥᱩᱫᱩ ᱦᱩᱰᱤᱧ ᱤᱥᱠᱩᱞ ᱨᱮᱜᱮ?
ᱚ ᱞᱟᱹᱫᱟᱹᱧ ᱥᱩᱫᱩ ᱦᱩᱰᱤᱧ ᱤᱥᱠᱩᱞ ᱨᱤᱜᱤ ᱟᱨ ᱱᱚᱝᱠᱟ ᱟᱞᱟᱫᱟᱛᱮ ᱠᱮᱢᱯ ᱠᱩ ᱢᱮᱱᱟᱜ ᱠᱟᱜᱼᱟ᱾
ᱟᱪᱪᱷᱟ ᱢᱟᱱᱮ ᱟᱞᱟᱫᱟ ᱱᱚᱝᱠᱟ ᱟᱵᱟᱥᱤᱠ ᱦᱳᱥᱴᱮᱞ ᱡᱟᱦᱟᱸ ᱠᱚ ᱢᱮᱱ ᱦᱚᱪᱚᱭᱮᱫ ᱚᱱᱠᱟ ᱢᱮᱱᱟᱜᱼᱟ ᱟᱯᱮ ᱚᱱᱛᱮ ᱫᱚ?
ᱵᱟᱝᱼᱵᱟ ᱦᱳᱥᱴᱮᱞ ᱫᱚ ᱵᱟᱹᱱᱩᱜ ᱠᱟᱫᱟ ᱚᱱᱠᱟ ᱠᱮᱢᱯ ᱞᱮᱠᱟ ᱢᱮᱱᱟᱜ ᱠᱟᱫᱟ ᱴᱤᱭᱩᱥᱚᱱ ᱠᱚ ᱞᱮᱠᱟ ᱦᱩᱭᱩᱜ-ᱟ᱾ ᱥᱚᱯᱛᱟᱨᱮ ᱯᱩᱱ ᱫᱤᱱ, ᱯᱮ ᱫᱤᱱ ᱤᱱᱠᱟ ᱜᱮ᱾
ᱚ ᱟᱪᱷᱟ᱾ ᱚᱱᱟ ᱦᱚᱸ ᱢᱚᱸᱡᱽ ᱜᱮ ᱚᱱᱠᱟ ᱠᱟᱛᱮᱜ ᱨᱮᱦᱚᱸ ᱥᱮ ᱱᱟᱥᱮ ᱜᱤᱫᱽᱨᱟᱹ ᱢᱟ ᱚᱱᱟ ᱠᱷᱚᱱᱟᱜ ᱜᱮ ᱪᱮᱫ ᱠᱟᱛᱮᱜᱼᱼ ᱢᱟᱲᱟᱝ ᱥᱮᱫ ᱠᱚ ᱞᱟᱦᱟᱜᱼᱟ ᱥᱮ᱾
ᱦᱳᱭ ᱦᱳᱭ᱾
ᱟᱞᱮ ᱱᱚᱛᱮ ᱢᱟ ᱪᱤᱠᱤ ᱢᱟ ᱵᱟᱹᱱᱩᱜ ᱜᱮᱭᱟ ᱥᱮ ᱟᱞᱮ᱾
ᱦᱚ᱾
ᱞᱮᱠᱟ ᱡᱮᱢᱚᱱ ᱠᱚ ᱪᱮᱫ ᱟᱠᱚ ᱠᱟᱱᱟ ᱚᱝᱠᱟ ᱦᱚᱸ ᱵᱟᱹᱱᱩᱜᱼᱟ ᱟᱞᱮ ᱱᱚᱛᱮ ᱫᱚ᱾ ᱚᱸ᱾ ᱫᱤᱭᱮ ᱯᱚᱨᱚᱵᱽ ᱯᱟᱛᱟ ᱠᱚᱫᱚ ᱟᱯᱮ ᱚᱱᱛᱮ ᱛᱟᱦᱞᱮ ᱪᱮᱫᱠᱟ ᱦᱩᱭᱩᱜᱼᱟ?
ᱯᱚᱨᱚᱵᱽ ᱠᱚᱫᱚ ᱵᱷᱟᱜᱤ ᱜᱮ ᱦᱩᱭᱩᱜ-ᱟ᱾
ᱚ᱾
ᱩᱞ, ᱵᱟᱦᱟ ᱦᱚᱸ ᱱᱮᱥ ᱫᱚ ᱵᱷᱟᱜᱤ ᱜᱮ ᱛᱟ ᱮᱱᱟ᱾
ᱚ ᱦᱩᱞ ᱢᱟᱦᱟ ᱛᱟᱦᱚᱞᱮ ᱪᱮᱫᱠᱟ ᱯᱮ ᱢᱟᱱᱟᱣ ᱠᱮᱫᱟ ᱱᱤᱭᱟᱹ ᱵᱟᱨ ᱫᱚ?
ᱱᱤᱭᱟᱹ ᱵᱟᱨ ᱫᱚ ᱞᱟᱹᱴᱩ ᱜᱮ ᱦᱩᱭᱱᱟ᱾
ᱥᱟᱺᱜᱤᱧ ᱥᱟᱺᱜᱤᱧ ᱠᱚ ᱠᱷᱚᱡ ᱠᱚ ᱦᱮᱡ ᱟᱠᱟᱱ ᱛᱟᱦᱮᱸᱫ।
ᱚ᱾ ᱟᱨ ᱥᱟᱹᱨᱤ ᱜᱮ ᱫᱚᱢᱮ ᱜᱮ ᱫᱟᱜ ᱠᱮᱫᱟᱭ ᱥᱮ ᱦᱩᱞ ᱢᱟᱦᱟ ᱦᱤᱞᱚᱜ ᱫᱚ।
ᱫᱟᱜ ᱢᱟᱛᱚ ᱟᱞᱮᱥᱮᱫ ᱫᱚ ᱟᱭᱩᱵ ᱥᱮᱫ ᱠᱷᱚᱡ ᱫᱟᱜ ᱠᱟᱜ ᱛᱟᱦᱮᱸᱜ᱾ ᱥᱤᱧ ᱢᱟᱨᱥᱟᱞ ᱫᱚ ᱴᱷᱤᱠ ᱜᱮ ᱛᱟᱦᱮᱸ
ᱟᱯᱮ ᱚᱱᱛᱮ ᱫᱚ ᱥᱮᱫᱤᱱ ᱵᱟᱭ ᱫᱟᱜ ᱠᱟᱫᱟ ᱦᱩᱞ ᱢᱟᱦᱟ ᱦᱤᱞᱚᱜ?
ᱦᱚᱸ ᱟᱭᱩᱵ ᱯᱟᱸᱥᱴᱟ ᱠᱷᱚᱱ ᱫᱟᱜ ᱠᱟᱫᱟᱭ। ᱥᱤᱧ ᱢᱟᱨᱥᱟᱞ ᱫᱚ ᱠᱟᱹᱢᱤ ᱠᱚᱫᱚ ᱥᱚᱠ ᱯᱟᱨᱚᱢ ᱵᱟᱲᱟ ᱠᱟᱛᱮ ᱟᱭᱩᱵ ᱥᱮᱯᱷᱚᱭ ᱫᱟᱜ ᱠᱟᱜᱼᱟ।
ᱛᱟᱦᱟᱞᱮ ᱢᱟ ᱢᱚᱸᱡᱽ ᱜᱮ। ᱟᱞᱮ ᱱᱚᱛᱮ ᱢᱟ ᱢᱟᱱᱮ ᱥᱩᱫᱷᱩ ᱚᱱᱮ ᱪᱤᱛᱟᱹᱨ ᱨᱮ ᱢᱟᱞᱟ ᱢᱟᱞᱟ ᱟᱨᱟᱣ ᱜᱮ ᱦᱳᱭ ᱠᱟᱱᱟ, ᱛᱟᱯᱚᱨᱮ ᱢᱟ ᱚᱱᱠᱟ ᱞᱮᱠᱟ ᱥᱮᱫᱤᱱ ᱢᱟ ᱪᱮᱫ ᱦᱚᱸ ᱵᱟᱝ ᱦᱩᱭ ᱞᱮᱱ ᱜᱮᱭᱥ। ᱢᱟᱱᱮ ᱥᱤᱧ ᱵᱮᱲᱟ ᱠᱷᱚᱱᱟᱜ ᱜᱮ ᱫᱟᱜ ᱡᱟᱹᱲᱤ ᱢᱟ ᱮᱛᱚᱦᱚᱵ ᱠᱚᱜ ᱜᱮ।
ᱟᱨ ᱦᱩᱰᱩᱨ ᱵᱤᱡᱞᱤ ᱟᱛᱮᱜ ᱫᱟᱜ ᱠᱮᱫ ᱥᱮᱫᱤᱱ ᱢᱟ।
ᱦᱳᱭ।
ᱟᱫᱚ ᱚᱱᱠᱟ ᱞᱮᱠᱟ ᱵᱟᱝ ᱦᱩᱭᱮᱱᱚᱜᱼᱟ᱾ ᱥᱮᱫᱤᱱ ᱫᱚᱢᱮ ᱠᱷᱮᱞᱳᱰ ᱦᱮᱯᱨᱟᱣ ᱠᱚᱠᱚ ᱫᱚᱦᱚ ᱞᱮᱫ ᱜᱮ। ᱟᱫᱚ ᱦᱚᱸᱜᱼᱚᱭ ᱢᱤᱫ ᱫᱤᱱ ᱵᱟᱨᱥᱤᱧ ᱞᱟᱦᱟ ᱚᱱᱟ ᱠᱷᱮᱞᱳᱰ ᱠᱚ ᱦᱩᱭᱮᱱ ᱜᱮ। ᱠᱟᱨᱚᱱ ᱢᱤᱫ ᱴᱟᱱᱟ ᱜᱮ ᱥᱮ ᱪᱮᱫ ᱫᱟᱜ ᱮᱛᱚᱦᱚᱵ ᱠᱮᱫᱟᱭ ᱟᱫᱚ ᱟᱫᱚ ᱵᱟᱝ ᱜᱮ ᱵᱚᱱᱫᱚ ᱞᱟᱜ ᱟᱭ ᱥᱮ᱾
ᱦᱳᱭ,
ᱟᱫᱚ ᱦᱮᱜ ᱮ ᱱᱮᱛᱟᱨ ᱠᱷᱮᱞᱳᱰ ᱦᱮᱯᱨᱟᱣ ᱡᱟᱦᱟᱸ ᱛᱟᱦᱮᱸᱜ ᱠᱟᱱᱟ ᱛᱤᱨᱤᱥᱮ ᱡᱩᱱ ᱧᱩᱛᱩᱢ ᱛᱮ᱾ ᱚᱱᱟ ᱫᱚ ᱦᱮᱸᱜ ᱮ ᱱᱮᱛᱟᱨ ᱠᱚ ᱠᱚᱨᱟᱣ ᱦᱚᱪᱚ ᱠᱮᱫᱟ᱾
ᱚ
ᱚᱱᱟ ᱜᱮ᱾
ᱟᱨ ᱟᱯᱮ ᱚᱱᱛᱮ ᱫᱚ ᱛᱟᱦᱟᱞᱮ ᱱᱚᱝᱠᱟ ᱫᱟᱲᱟᱱ ᱡᱟᱭᱜᱟ ᱠᱚ, ᱧᱮᱞ ᱡᱟᱭᱜᱟ ᱠᱚ ᱪᱮᱫ ᱠᱚ ᱢᱮᱱᱟᱜ-ᱟ? ᱱᱟᱥᱮ ᱱᱟᱜ ᱡᱩᱫᱤᱢ ᱞᱟᱹᱭ ᱠᱮᱭᱟ᱾
ᱟᱞᱮ ᱥᱮᱫ ᱫᱚ ᱚᱱᱠᱟ ᱫᱟᱲᱟᱱ ᱵᱚᱞ- ᱛᱮ ᱫᱚ ᱢᱟᱭᱛᱷᱟᱱ ᱜᱮ ᱥᱩᱨ ᱜᱮ ᱛᱟᱞᱮᱭᱟ᱾
ᱚ
ᱱᱚᱛᱮ ᱢᱟᱭᱛᱷᱟᱱ, ᱱᱚᱛᱮ ᱵᱟᱱᱯᱩᱨ ᱥᱮᱫ ᱱᱟᱹᱭ᱾
ᱚ ᱠᱟᱱ ᱜᱮᱭᱟ᱾
ᱮᱢᱱᱤ ᱢᱟᱭᱛᱷᱟᱱ ᱫᱚ ᱥᱟᱸᱜᱮ ᱛᱟᱞᱟᱛᱮ ᱧᱮᱞ ᱢᱟ ᱦᱩᱭ ᱠᱟᱱ ᱜᱮ᱾ ᱟᱫᱚ ᱚᱱᱟ ᱟᱯᱮ ᱚᱸᱰᱮ ᱠᱷᱚᱱ
ᱟᱨ ᱡᱮ ᱱᱚᱛᱮ ᱦᱮᱡ ᱦᱩᱭ ᱠᱟᱱ ᱛᱮᱥ ᱵᱟᱝ ᱢᱟᱭᱛᱷᱟᱱ ᱥᱮᱫ᱾
ᱪᱟᱞᱟᱣ ᱫᱚ ᱵᱟᱝ ᱦᱩᱭ ᱟᱠᱟᱱᱟ᱾ ᱟᱫᱚ ᱚᱱᱮ ᱱᱟᱥᱮ ᱱᱟᱥᱮ ᱥᱳᱥᱟᱞ ᱢᱤᱰᱤᱭᱟ ᱛᱟᱞᱟ ᱛᱮᱜᱮ ᱧᱮᱞ ᱦᱩᱭ ᱠᱟᱱᱟ᱾ ᱚᱱᱟ ᱢᱟᱭᱛᱷᱚᱱ ᱡᱟᱦᱟᱸ ᱢᱮ ᱼᱼ ᱢᱮᱱ ᱦᱚᱪᱚ ᱠᱮᱜ, ᱚᱱᱟ
ᱫᱚᱢᱮ ᱰᱤᱥᱴᱟᱵ ᱠᱮᱜ-ᱟᱭ ᱚᱱᱟᱛᱮᱧ ᱫᱚᱦᱚ ᱦᱟᱛᱟᱲ ᱮᱫᱟ ᱦᱮᱸ᱾